ᱟᱧᱡᱚᱢᱚᱜ ᱠᱟᱱᱟ?
ᱛᱚ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ, ᱡᱚᱦᱟᱨ ᱜᱮ᱾
ᱟᱪᱪᱷᱟ ᱪᱮᱫ ᱠᱚᱵᱤᱱ ᱪᱤᱠᱟᱹᱭ ᱫᱟ?
ᱜᱚᱝᱠᱮ ᱱᱚᱜ-ᱚᱭ ᱛᱚ ᱜᱤᱛᱤᱡ ᱵᱟᱲᱟ ᱦᱩᱭ ᱠᱟᱱᱟ ᱠᱟᱹᱴᱤᱡ ᱡᱚᱢ ᱵᱟᱲᱟ ᱠᱟᱛᱮᱜ᱾ ᱟᱹᱵᱤᱱ ᱫᱚ ᱟᱹᱵᱤᱱ ᱪᱮᱜ ᱵᱤᱱ ᱪᱤᱠᱟᱹᱭ ᱫᱟ?
ᱟᱪᱪᱷᱟ ᱟᱹᱞᱤᱧ ᱦᱚᱸ ᱦᱚᱸᱜ-ᱚᱭ ᱫᱟᱜ ᱵᱟᱲᱟᱭ ᱫᱟᱭ ᱫᱚᱢᱮ ᱚᱲᱟᱜ ᱠᱚᱨᱮ ᱜᱮ ᱢᱮᱱᱟᱜ ᱞᱤᱧᱟ ᱱᱤᱛ ᱦᱟᱹᱵᱤᱡ ᱛᱚ᱾
ᱦᱚ᱾
ᱟᱪᱪᱷᱟ ᱜᱚᱝᱠᱮ ᱟᱯᱮ ᱥᱮᱜ ᱫᱟᱜ ᱵᱟᱲᱟᱭ ᱫᱟᱭ ᱥᱮ ᱵᱟᱝ?
ᱦᱳᱭ ᱫᱟᱜ ᱵᱟᱲᱟᱭᱮᱜ ᱜᱮᱭᱟᱭ ᱱᱟᱥᱮ ᱱᱟᱥᱮ ᱜᱮ ᱦᱩᱭᱩᱜ ᱠᱟᱱ ᱜᱮᱭᱟ᱾
ᱟᱪᱪᱷᱟ ᱟᱹᱞᱤᱧ ᱦᱚᱸ ᱱᱚᱜ-ᱚᱭ ᱦᱟᱠᱩ ᱥᱟᱵ ᱞᱤᱧ ᱪᱟᱞᱟᱣ ᱞᱮᱱᱟ ᱠᱟᱹᱴᱤᱡ
ᱚᱻ ᱟᱪᱪᱷᱟ ᱛᱚ ᱜᱚᱝᱠᱮ ᱡᱮ ᱚᱠᱟ ᱞᱮᱠᱟ ᱠᱩ ᱵᱤᱱ ᱧᱟᱢ ᱞᱮᱜ ᱠᱚᱣᱟ?
ᱟᱪᱪᱷᱟ ᱟᱸᱻ ᱚᱱᱮ ᱛᱚ ᱟᱸᱻ ᱯᱩᱴᱷᱤ ᱦᱟᱠᱚ ᱯᱩᱴᱷᱤ ᱦᱟᱠᱚ ᱧᱟᱢ ᱦᱚᱭ ᱞᱮᱱᱟ᱾ ᱟᱨ ᱜᱩᱱᱤ ᱞᱤᱧ ᱚᱰᱟᱣ ᱠᱟᱜ-ᱟ ᱵᱩᱡᱽ ᱫᱟᱵᱤᱱ᱾
ᱚ ᱟᱪᱪᱷᱟ ᱟᱪᱪᱷᱟ ᱟᱫᱚ ᱱᱤᱡᱮᱨᱟᱜ ᱜᱮ ᱥᱮ ᱮᱴᱟᱜ ᱠᱷᱮᱛ ᱠᱚᱨᱮ ᱥᱮ ᱮᱴᱟᱜ
ᱵᱟᱝ ᱜᱚᱝᱠᱮ ᱚᱸᱰᱮ ᱫᱟᱜ ᱯᱮᱲᱮᱡ ᱟᱠᱟᱱᱟ ᱛᱚ ᱫᱚᱢᱮ ᱫᱚᱢᱮᱭ ᱫᱟᱜ ᱫᱟ ᱱᱚᱱᱛᱮ ᱫᱚ᱾
ᱦᱳᱭ᱾ ᱟᱪᱪᱷᱟ ᱜᱚᱝᱠᱮ ᱛᱚ ᱟᱵᱤᱱ ᱦᱟᱠᱩ ᱵᱤᱱ ᱪᱟᱥ ᱠᱚ ᱜᱮᱭᱟ ᱥᱮ ᱵᱟᱝ?
ᱦᱮᱸ ᱦᱟᱠᱚ ᱠᱚᱫᱚ ᱪᱟᱥ ᱦᱩᱭᱩᱜ ᱜᱮᱭᱟ᱾
ᱟᱫᱚ ᱚᱠᱟ ᱚᱠᱟ ᱞᱮᱠᱟ ᱠᱷᱚᱨᱪᱟ ᱯᱟᱲᱟᱜ-ᱟ ᱥᱮ ᱪᱮᱜ ᱞᱮᱠᱟ ᱵᱤᱱ ᱟᱢᱫᱟᱱᱤᱭ ᱫᱟ ᱠᱟᱹᱴᱤᱡ ᱵᱤᱱ ᱞᱟᱹᱭ ᱞᱮᱠᱷᱟᱱ ᱵᱷᱟᱜᱤ ᱠᱚᱜ-ᱟ᱾
ᱟᱪᱪᱷᱟ ᱜᱚᱝᱠᱮ ᱮᱸᱻ ᱚᱱᱟ ᱡᱚᱠᱷᱚᱱ ᱵᱤᱱ ᱞᱟᱹᱭ ᱫᱟ ᱟᱹᱞᱤᱧ ᱛᱟᱦᱚᱞᱮ ᱮᱡ ᱠᱤᱪᱷᱩ ᱜᱟᱱ ᱫᱤᱥ ᱦᱩᱫᱤᱥ ᱞᱤᱧ ᱮᱢᱟ ᱵᱤᱱ ᱠᱟᱱᱟ ᱚᱱᱟ ᱵᱟᱠᱷᱨᱟ ᱛᱮ ᱦᱳᱭ ᱥᱮ ᱪᱮᱜ᱾ ᱟᱞᱤᱧ ᱞᱤᱧ ᱪᱟᱥ ᱠᱟᱜ ᱠᱚᱣᱟ ᱱᱤᱭᱟᱹ ᱵᱟᱨ ᱫᱚ ᱚᱣᱻ ᱢᱤᱱᱤᱢᱚᱢ ᱢᱤᱜ ᱵᱤᱜᱷᱟᱹ ᱠᱷᱮᱛ ᱨᱮ᱾ ᱟ ᱡᱟᱦᱟᱸ ᱠᱷᱮᱛ ᱫᱚ ᱟᱸ ᱛᱟᱨᱟᱣ ᱦᱚᱭ ᱠᱟᱱᱟ
ᱦᱚ᱾
ᱚᱱᱟ ᱠᱷᱮᱛ ᱯᱩᱠᱷᱲᱤ ᱨᱮ ᱟᱹᱲᱩ ᱦᱩᱭ ᱠᱟᱱᱟ᱾ ᱟᱹᱲᱩ ᱠᱟᱛᱮᱜ ᱚᱱᱟ ᱲᱮ ᱪᱟᱥ ᱦᱚᱭ ᱠᱟᱱᱟ ᱦᱟᱠᱩ ᱦᱳᱭ ᱥᱮ ᱪᱮᱜ᱾ ᱚᱱᱟ ᱞᱮᱠᱟ ᱛᱮ ᱮᱸᱜ ᱞᱟᱹᱭ ᱜᱟᱱᱚᱜ-ᱟ ᱡᱮ ᱮᱸ ᱱᱤᱛ ᱦᱟᱵᱤᱡ ᱫᱚ ᱟᱰᱤ ᱱᱟᱯᱟᱭ ᱜᱮ ᱦᱟᱠᱳ ᱪᱟᱥ ᱢᱟ ᱦᱚᱭᱚᱜ ᱠᱟᱱ ᱜᱮᱭᱟ᱾
ᱦᱚᱭ ‌ᱦᱚᱭ᱾
ᱛᱮ ᱨᱮᱦᱚᱸ ᱠᱤᱪᱷᱩ ᱜᱟᱱ ᱟᱱᱟᱴ ᱮᱸᱴᱠᱮᱴᱚᱬᱮ ᱫᱚ ᱢᱮᱱᱟᱜ-ᱟ ᱦᱚᱸᱜ-ᱚᱭ ᱡᱮ ᱮᱸ ᱫᱚᱢᱮᱭ ᱫᱟᱜ ᱠᱟᱫᱟ᱾ ᱟᱨ ᱯᱩᱠᱷᱲᱤ ᱦᱚᱸ ᱫᱟᱜ ᱠᱚ ᱯᱮᱲᱮᱡ ᱟᱠᱟᱱᱟ ᱫᱚᱢᱮ ᱦᱳᱭ ᱥᱮ ᱪᱮᱜ᱾ ᱠᱤᱪᱷᱩ ᱜᱟᱱ ᱦᱟᱠᱚ ᱫᱚᱠᱚ ᱮᱸ ᱫᱟᱹᱲ ᱠᱟᱫᱟ ᱯᱩᱠᱷᱲᱤ ᱠᱷᱚᱱᱟᱜ᱾
ᱦᱳᱭ᱾
ᱟᱪᱪᱷᱟ ᱚᱱᱟ ᱵᱟᱝ ᱞᱤᱧ ᱵᱩᱡᱽ ᱫᱟᱲᱮᱣ ᱠᱟᱣᱫᱟ ᱡᱮ ᱚᱱᱟ ᱡᱟᱦᱟᱸ ᱯᱟᱭᱤᱯ ᱛᱟᱦᱮᱱ ᱫᱚ ᱦᱚᱭ ᱥᱮ ᱪᱮᱜ ᱯᱩᱠᱷᱲᱤ ᱨᱮᱱᱟᱜ ᱡᱟᱦᱟᱸ ᱫᱟᱜ ᱵᱟᱭ ᱦᱩᱭᱩᱜ ᱜᱮᱫᱚ ᱚᱱᱠᱟ ᱛᱮᱜᱮ ᱦᱟᱠᱚ ᱠᱚ ᱚᱰᱚᱜ ᱟᱠᱟᱱᱟ᱾
ᱟᱪᱪᱷᱟ ᱟᱪᱪᱷᱟ ᱟᱪᱪᱷᱟ ᱦᱚᱭ᱾
ᱟᱪᱪᱷᱟ ᱜᱚᱝᱠᱮ ᱟᱵᱤᱱ ᱫᱚ ᱟᱵᱤᱱ ᱫᱚ ᱮᱸᱻ ᱛᱤᱱᱟᱹᱜ ᱜᱟᱱ ᱢᱟ‌ ᱦᱟᱠᱚ ᱵᱤᱱ ᱪᱟᱥ ᱞᱟᱹᱜᱤᱜ ᱠᱚ ᱢᱮᱱ ᱫᱟᱵᱤᱱ?
ᱢᱮᱱ ᱫᱟᱲᱤᱧ ᱛᱚ ᱵᱟᱨ ᱯᱮ ᱜᱷᱟᱹ ᱯᱮ ᱵᱤᱜᱷᱟᱹ ᱚᱱᱠᱟ ᱜᱮ᱾ ᱵᱩᱡᱽ ᱫᱟᱵᱤᱱ ᱩᱱᱟᱹᱜ ᱢᱟᱨᱟᱝ ᱢᱚᱴᱟᱼᱢᱩᱴᱤ ᱮ ᱟᱹᱰᱤ ᱜᱟᱱ ᱜᱮ ᱛᱚ ᱢᱚᱱᱮ ᱦᱟᱠᱩ ᱵᱟᱪᱪᱟ ᱠᱚᱫᱚ ᱟᱲᱟᱜ ᱞᱟᱹᱜᱤᱫ ᱞᱤᱧ ᱪᱤᱱᱛᱟᱹᱭ ᱫᱟ᱾
ᱟᱪᱪᱷᱟ ᱟᱪᱪᱷᱟ ᱟᱰᱤ ᱱᱟᱯᱟᱭ ᱩᱭᱦᱟᱹᱨ ᱵᱷᱟᱵᱽᱱᱟ ᱱᱚᱣᱟ ᱫᱚ᱾ ᱟᱪᱪᱷᱟ ᱱᱚᱣᱟ ᱞᱟᱦᱟ ᱫᱚᱵᱤᱱ ᱪᱟᱥ ᱵᱟᱲᱟᱣ ᱠᱟᱜ ᱠᱚᱣᱟ ᱥᱮ ᱵᱟᱝ?
ᱵᱟᱝ ᱵᱟᱝ ᱱᱚᱣᱟ ᱜᱮ ᱯᱳᱭᱞᱳ ᱫᱷᱟᱣ ᱜᱮ ᱦᱩᱭᱩᱜ ᱠᱟᱱ ᱛᱟᱹᱞᱤᱧᱟ ᱾
ᱟᱪᱪᱷᱟ ᱜᱚᱝᱠᱮ ᱮᱸ ᱟᱹᱰᱤ ᱱᱟᱯᱟᱭ ᱠᱟᱛᱷᱟ ᱟᱫᱚ
ᱟᱜᱩ ᱠᱤᱱ ᱪᱟᱣ ᱠᱟᱱᱟ ᱛᱚ ᱚᱱᱟᱜᱮ ᱟᱫᱚ ᱠᱟᱹᱴᱤᱡ ᱯᱷᱳᱱ ᱞᱟᱹᱜᱤᱫ ᱞᱤᱧ, ᱯᱷᱳᱱ ᱞᱮᱫᱟ
ᱟᱪᱪᱷᱟ ᱜᱚᱢᱠᱮ ᱟᱹᱞᱤᱧ ᱞᱟᱹᱭ ᱟᱵᱤᱱ ᱠᱟᱱᱟ ᱚᱠᱟᱞᱮ ᱞᱮᱠᱟᱛᱮ ᱪᱟᱥ ᱞᱮᱱᱠᱷᱟᱱ ᱦᱮᱸ ᱚᱠᱟ ᱦᱟᱹᱠᱩ ᱠᱚ ᱦᱟᱨᱟᱜᱼᱟ ᱪᱮᱫ ᱞᱮᱠᱟ? ᱚᱱᱟ ᱠᱚ ᱠᱟᱹᱴᱤᱡ ᱩᱭᱦᱟᱹᱨ ᱵᱷᱟᱵᱽᱱᱟ ᱞᱤᱧ ᱮᱢᱟᱵᱤᱱ ᱠᱟᱱᱟ ᱦᱳᱭ ᱥᱮ ᱪᱮᱫ᱾
ᱦᱳᱭ
ᱚᱱᱟ ᱞᱮᱠᱟᱛᱮ ᱟᱹᱵᱤᱱ ᱡᱩᱫᱤ ᱪᱤᱞᱤ ᱦᱟᱹᱠᱩ ᱵᱤᱱ ᱪᱟᱥ ᱠᱚᱣᱟ?
ᱟᱞᱤᱧ ᱨᱩᱭ ᱛᱟᱨᱯᱚᱨᱮ ᱠᱟᱛᱞᱟ ᱛᱟᱯᱚᱨᱮ ᱚᱱᱮ ᱡᱮᱢᱚᱱ ᱱᱟᱱᱟ ᱨᱚᱠᱚᱢ ᱦᱟᱹᱠᱩ ᱡᱮᱨᱚᱠᱚᱢ ᱡᱮ ᱱᱤᱛᱚᱜ ᱵᱟᱡᱟᱨ ᱠᱚᱨᱮ ᱠᱚ ᱫᱟᱢᱚᱜᱼᱟ ᱚᱠᱟ
ᱨᱩᱭ ᱦᱟᱹᱠᱩ ᱟᱹᱰᱤ ᱵᱟᱹᱥᱛᱤ ᱡᱟᱹᱥᱛᱤ ᱠᱟᱭ ᱛᱮᱜᱮ ᱟᱢᱫᱟᱱᱤ ᱫᱚ ᱢᱮᱱᱟᱜ ᱜᱮᱭᱟ ᱾ ᱮᱱᱛᱮ ᱨᱮᱦᱚᱸ ᱠᱟᱛᱞᱟ ᱦᱚᱸ ᱢᱮᱱᱟᱜ ᱠᱚᱣᱟ ᱢᱤᱨ ᱢᱤᱨᱜᱮᱞ ᱦᱚᱸ ᱢᱮᱱᱟᱜ ᱠᱚᱣᱟ ᱾ ᱚᱱᱟ ᱥᱟᱶᱛᱮ ᱟᱢᱮᱨᱤᱠᱟᱱ ᱦᱚᱸ ᱢᱮᱱᱟᱜ ᱠᱚᱣᱟ ᱾ ᱦᱳᱭ ᱥᱮ?
ᱦᱳᱭ ᱦᱳᱭ
ᱟᱪᱪᱷᱟ ᱜᱚᱝᱠᱮ ᱟᱹᱞᱤᱧ ᱞᱟᱹᱭᱟ ᱯᱳᱭᱞᱳ ᱫᱚ ᱟᱹᱵᱤᱱ ᱮᱸ ᱟᱯᱮᱭᱟᱜ ᱡᱟᱦᱟᱸ ᱵᱟᱡᱟᱨ ᱨᱮ ᱦᱟᱹᱠᱩ ᱟᱨᱚᱰ ᱡᱟᱦᱟᱸ ᱢᱮᱱᱟᱜ ᱫᱚ
ᱦᱚᱸ
ᱚᱸᱰᱮ ᱩᱱᱠᱩ ᱯᱷᱚᱲᱮ ᱥᱟᱟᱜ ᱠᱚᱵᱤᱱ ᱦᱳᱭᱥᱮ
ᱦᱳᱭ ᱦᱳᱭ
ᱟᱫᱚ ᱩᱱᱠᱤᱱ ᱥᱟᱶ ᱩᱱᱠᱩ ᱥᱟᱶᱛᱮ ᱜᱟᱞᱢᱟᱨᱟᱜ ᱵᱤᱱ, ᱡᱮ ᱚᱠᱚᱭ ᱦᱟᱹᱠᱩ ᱚᱠᱟ ᱞᱮᱠᱟ? ᱟᱨ ᱪᱮᱫ ᱞᱮᱠᱟ ᱫᱟᱢ ᱦᱩᱭᱭ ᱥᱮ ᱪᱮᱫ?
ᱦᱚᱸ ᱦᱚᱸ
ᱚᱠᱟ ᱞᱮᱠᱟ ᱩᱱᱠᱩᱣᱟᱜ ᱡᱟᱦᱟᱸ ᱨᱮᱭᱟᱲ ᱴᱮᱢᱯᱟᱨᱮᱪᱟᱨ ᱢᱮᱱᱟᱜ ᱛᱟᱠᱚ ᱫᱚ ᱚᱠᱟᱞᱮᱠᱟᱱ ᱫᱟᱜᱨᱮ ᱥᱟᱦᱟᱣ ᱫᱟᱲᱮᱭᱟᱜ ᱠᱚ ᱢᱮᱱᱛᱮ? ᱦᱳᱭ ᱥᱮᱪᱮᱫ? ᱟᱫᱚ ᱜᱚᱢᱠᱮ ᱟᱹᱞᱤᱧ ᱞᱤᱧ ᱞᱮᱭᱟ ᱡᱮ ᱟᱨ ᱚᱱᱟ ᱛᱟᱭᱱᱚᱢ ᱫᱚ ᱟᱹᱵᱤᱱ ᱚᱱᱟ ᱯᱩᱠᱷᱨᱤ ᱫᱚ ᱛᱤᱱᱟᱹᱜ ᱫᱤᱱ ᱦᱳᱭ ᱟᱠᱟᱱᱟ ᱛᱟᱲᱟᱣ ᱠᱟᱛᱮᱜ?
ᱦᱳᱭ ᱮᱱᱟ ᱰᱮᱲᱢᱟᱥ ᱵᱟᱨ ᱢᱟᱥ ᱞᱮᱠᱟ ᱦᱳᱭ ᱟᱠᱟᱱᱟ ᱾
ᱟᱪᱪᱷᱟ ᱜᱚᱢᱠᱮ ᱟᱹᱰᱤ ᱱᱟᱯᱟᱭ ᱠᱟᱛᱷᱟ ᱟᱨ ᱛᱤᱱᱟᱹᱜ ᱜᱟᱱ ᱵᱤᱱ ᱛᱟᱲᱟ ᱦᱚᱪᱚᱣᱟ ᱟᱠᱟᱫᱟ?
ᱦᱚ ᱛᱚ ᱥᱟᱨ ᱯᱮ ᱵᱤᱜᱟᱹ ᱞᱮᱠᱟ ᱾ ᱥᱟᱨᱮ ᱯᱮ ᱵᱤᱜᱟᱹ ᱞᱮᱠᱟ ᱞᱤᱧ ᱛᱟᱨᱟ ᱦᱚᱪᱚ ᱟᱠᱟᱫᱟ, ᱵᱩᱡ ᱫᱟᱲᱮᱭᱟᱜ ᱠᱟᱱᱟ ᱵᱤᱱ?
ᱦᱳᱭ ᱦᱳᱭ ᱟᱪᱪᱷᱟ ᱜᱚᱢᱠᱮ ᱚᱱᱟ ᱫᱚ ᱢᱤᱫ ᱥᱟᱛᱮᱜ ᱜᱮ ᱢᱮᱱᱟᱜᱼᱟ ᱥᱮ ᱟᱞᱟᱫᱟ ᱟᱞᱟᱫᱟ?
ᱮ ᱢᱤᱫ ᱴᱷᱮᱱ ᱜᱮ ᱢᱤᱫ ᱴᱷᱮᱱ ᱜᱮ ᱾
ᱟᱪᱪᱷᱟ ᱚᱱᱟᱨᱮ ᱟᱹᱞᱤᱧ ᱞᱤᱧ ᱞᱟᱹᱭᱟ ᱡᱮ ᱚᱱᱟ ᱵᱟᱨ ᱦᱟᱹᱴᱤᱧ ᱵᱤᱱ, ᱦᱳᱭᱥᱮ
ᱦᱳᱭ
ᱵᱟᱨ ᱦᱟᱹᱴᱤᱧ ᱠᱟᱛᱮᱜ
ᱦᱚᱸ
ᱢᱤᱫ ᱫᱷᱟᱨᱮ ᱟᱨᱟᱜ ᱠᱚᱵᱤᱱ ᱮᱢᱱᱤ ᱩᱱᱠᱩ ᱡᱟᱦᱟᱸ ᱥᱳᱞ ᱢᱮᱤᱨᱜᱤᱼᱼ ᱥᱩᱞ ᱠᱚ ᱢᱮᱱᱟᱜ ᱠᱚᱫᱚ ᱚᱱᱟ ᱥᱟᱶᱛᱮ ᱩᱱᱠᱩ ᱩᱱᱠᱩ ᱞᱮᱴᱟ ᱥᱤᱸᱜᱤ ᱢᱜᱽᱨᱤ ᱦᱟᱹᱠᱩ ᱩᱱᱠᱩ ᱪᱟᱥ ᱞᱮᱱᱠᱷᱟᱱ ᱟᱠᱚᱣᱟᱜ ᱦᱚᱸ ᱟᱹᱰᱤ ᱡᱟᱹᱟᱥᱛᱤ ᱠᱟᱭᱛᱮ ᱟᱢᱫᱟᱱᱤ ᱢᱮᱱᱟᱜᱼᱟ ᱵᱟᱡᱟᱨ ᱨᱮ ᱾
ᱚ ᱟᱪᱪᱷᱟ ᱟᱪᱪᱷᱟ ᱟᱪᱪᱷᱟ ᱟᱪᱪᱷᱟ
ᱚᱱᱟ ᱚᱱᱟ ᱛᱟᱭᱱᱚᱢ ᱡᱟᱦᱟᱸ ᱯᱩᱠᱷᱨᱤ ᱚᱱᱟ ᱢᱤᱱᱤᱢᱟᱢ ᱛᱤᱱᱟᱹᱜ ᱜᱟᱱ ᱵᱤᱱ ᱜᱟᱹᱦᱤᱨ ᱦᱚᱪᱚ ᱟᱠᱟᱫᱟ
ᱚ ᱦᱩᱭᱩᱜᱼᱟ ᱠᱩᱲᱤ ᱵᱟᱭᱤᱥ ᱯᱷᱩᱴ ᱦᱩᱭᱩᱜᱼᱟ ᱦᱭᱛᱚ
ᱟᱪᱪᱷᱟ ᱜᱚᱝᱠᱮ ᱚᱱᱟ ᱠᱷᱟᱡ ᱢᱟ ᱟᱹᱰᱤ ᱱᱟᱯᱟᱭ ᱮᱸ ᱚᱱᱟ ᱠᱷᱟᱡ ᱢᱟ ᱟᱹᱰᱤ ᱱᱟᱯᱟᱭ ᱠᱟᱛᱷᱟ ᱟᱨ ᱚᱱᱟ ᱥᱟᱶ ᱛᱮᱦᱚᱸ ᱚᱱᱟ ᱥᱟᱶᱛᱮᱦᱚᱸ ᱟᱹᱵᱤᱱ ᱩᱱᱠᱩ ᱦᱟᱹᱠᱩ ᱦᱳᱭ ᱥᱮ ᱪᱮᱫ ᱵᱟᱡᱟᱨ ᱠᱷᱚᱱᱟᱜ ᱟᱹᱜᱩ ᱠᱟᱛᱮᱫ
ᱦᱳᱭ
ᱢᱤᱱᱤᱢᱟᱢ ᱯᱳᱭᱞᱳ ᱚᱱᱟ ᱯᱚᱞᱤᱛᱷᱤᱱ ᱠᱷᱚᱱᱟᱜ ᱟᱞᱚᱵᱤᱱ ᱞᱟᱲᱟᱭᱟ ᱦᱳᱭ ᱥᱮ ᱪᱮᱫ ᱚᱱᱟ ᱟᱠᱚᱣᱟᱜ ᱴᱮᱢᱯᱟᱨᱮᱪᱟᱨ ᱨᱮ ᱚᱸᱰᱮ ᱟᱨᱟᱜ ᱫᱚᱦᱚ ᱠᱟᱠᱚᱵᱤᱱ ᱮᱢᱱᱤᱜᱮ ᱪᱤᱠᱤᱪᱤᱠᱤ ᱠᱷᱚᱱ ᱫᱚ ᱟᱞᱚᱵᱤᱱ ᱠᱷᱩᱞᱟᱹᱣ ᱠᱚᱣᱟ
ᱟᱪᱪᱷᱟ
ᱚᱱᱟ ᱵᱷᱤᱛᱤᱨ ᱨᱮᱫᱚ ᱚᱠᱥᱤᱡᱮᱱ ᱢᱟ ᱵᱟᱭ ᱤᱭᱟᱹ ᱠᱚᱣᱟ ᱦᱟᱹᱠᱩ ᱡᱚᱠᱷᱚᱱ ᱵᱤᱱ ᱟᱹᱜᱩ ᱠᱚᱣᱟ ᱦᱟᱜ ᱠᱷᱟᱡ ᱦᱳᱭᱥᱮᱪᱮᱜ ᱟᱹᱵᱤᱱ ᱵᱤᱱ ᱧᱮᱞ ᱧᱟᱢᱟ ᱚᱱᱟ ᱛᱟᱭᱱᱚᱢ ᱠᱤᱪᱷᱩ ᱠᱷᱚᱱ ᱟᱫᱷᱟ ᱜᱷᱚᱱᱴᱟ ᱯᱚᱨ ᱩᱱᱠᱩ ᱯᱩᱠᱷᱨᱤ ᱨᱮ ᱚᱲᱟᱜ ᱠᱚᱵᱮᱱ ᱦᱳᱭ ᱥᱮ ᱪᱮᱫ
ᱦᱮᱸᱦᱮᱸ
ᱯᱩᱠᱷᱨᱤ ᱨᱮ ᱟᱲᱟᱜ ᱛᱟᱭᱱᱚᱢ ᱟᱵᱤᱱ ᱢᱤᱫᱴᱟᱝ ᱵᱚᱦᱚᱜ ᱨᱮ ᱩᱭᱦᱟᱹᱨ ᱵᱷᱟᱵᱱᱟ ᱫᱚᱦᱚ ᱦᱩᱭᱩᱜ ᱛᱟᱵᱚᱱᱟ ᱡᱮ ᱩᱱᱠᱩ ᱦᱟᱠᱳ ᱡᱟ ᱼᱼ ᱮᱴᱟᱜ ᱪᱮᱬᱮ ᱥᱮ ᱮᱴᱟᱜ ᱡᱤᱭᱟᱹᱞᱤ ᱠᱚ ᱥᱮ ᱮᱴᱟᱜ ᱚᱱᱠᱟᱱ ᱦᱟᱹᱠᱳ ᱦᱚᱸ ᱢᱮᱱᱟᱜ ᱠᱚᱣᱟ ᱡᱮ ᱩᱱᱠᱩ ᱦᱚᱯᱚᱱ ᱦᱟᱠ ᱼᱼ ᱠᱳᱦᱚ ᱠᱚ ᱡᱚᱢ ᱠᱚᱜᱮᱭᱟ ᱦᱳᱭ ᱥᱮ ᱪᱮᱫ
ᱚᱫ ᱦᱳᱭ ᱛᱟ
ᱚᱱᱟ ᱟ ᱚᱱᱟ ᱡᱟᱹᱥᱛᱤ ᱠᱟᱭᱛᱮ ᱩᱭᱦᱟᱹᱨ ᱵᱷᱟᱵᱽᱱᱟ ᱫᱚᱦᱚ ᱦᱩᱭᱩᱜᱼᱟ ᱚᱱᱟ ᱵᱮᱜᱚᱨ ᱦᱚᱸ ᱚᱱᱟ ᱵᱮᱜᱚᱨ ᱦᱚᱸ ᱟᱹᱵᱤᱱ ᱮ ᱡᱟᱦᱟᱸ ᱟᱵᱚᱣᱟᱜ ᱱᱮᱛᱟᱨ ᱵᱚᱱ ᱧᱮᱞ ᱠᱟᱫ ᱜᱮᱭᱟ ᱡᱮ ᱮᱸᱜ ᱱᱮᱴ ᱡᱟᱞ ᱠᱚ ᱢᱮᱱᱟᱜ ᱜᱮᱭᱟ ᱯᱟᱛᱞᱟ ᱢᱤᱫᱴᱟᱝ ᱤᱭᱟᱹ ᱡᱟᱞ ᱞᱟᱭᱞᱚᱱ ᱨᱮᱱᱟᱜ ᱦᱳᱭ ᱥᱮ ᱪᱮᱫ ᱚᱱᱟ ᱡᱟᱞ ᱟᱹᱜᱩ ᱠᱟᱛᱮᱫ ᱚᱱᱟ ᱯᱩᱠᱷᱨᱤ ᱨᱮ ᱮᱥᱮᱫ ᱦᱩᱭᱩᱜ ᱛᱟᱵᱤᱱᱟ
ᱟᱪᱪᱷᱟ ᱢᱟᱞᱮ
ᱮᱥᱮᱫ ᱛᱟᱭᱱᱚᱢ ᱤᱱᱟᱹ ᱠᱟᱨᱛᱮ ᱮᱥᱮᱫ ᱟᱹᱵᱤᱱ ᱡᱮ ᱚᱱᱟ ᱯᱩᱠᱷᱨᱤ ᱨᱮᱱ ᱦᱟᱹᱠᱳ ᱡᱮᱱᱚ ᱮᱴᱟᱜ ᱪᱮᱬᱮ ᱠᱚ ᱥᱮ ᱮᱴᱟᱜ ᱡᱟᱦᱟᱱ ᱡᱮᱜ ᱡᱤᱭᱟᱹᱞᱤ ᱠᱚ ᱩᱰᱟᱹᱜ ᱡᱤᱭᱟᱹᱞᱤ ᱠᱚ ᱠᱚᱸᱜ ᱠᱚ ᱵᱟᱠᱚ ᱡᱚᱢ ᱫᱟᱲᱮᱭᱟᱠᱚ ᱢᱟ ᱦᱳᱭ ᱥᱮᱪᱮᱫ
ᱦᱳᱭ ᱦᱳᱭ
ᱚᱱᱟ ᱩᱭᱦᱟᱹᱨ ᱵᱷᱟᱱᱟ ᱫᱚᱦᱚ ᱦᱩᱭᱩᱜ ᱛᱟᱵᱤᱱᱟ
ᱮᱠᱫᱚᱢ
ᱚᱱᱟ ᱛᱟᱭᱱᱚᱢ ᱫᱚ ᱦᱟᱹᱠᱳ ᱫᱚ ᱩᱸ ᱩᱸ ᱯᱮ ᱵᱮᱞᱟ ᱡᱚᱢ ᱮᱢᱟ ᱠᱚ ᱵᱤᱱ ᱦᱳᱭ ᱥᱮ ᱪᱮᱫ ᱚᱱᱟ ᱡᱚᱢᱟᱜ ᱦᱚᱸ ᱵᱟᱡᱟᱨ ᱨᱮᱵᱤᱱ ᱧᱟᱢ ᱜᱮᱭᱟ ᱟᱪᱪᱷᱟ ᱜᱚᱢᱠᱮ ᱟᱵᱤᱱ ᱞᱟᱹᱭ ᱵᱤᱱ ᱥᱮ ᱡᱮ ᱮᱸ ᱱᱩᱸᱠᱩ ᱦᱟᱹᱠᱳᱣᱟᱜ ᱦᱳᱭ ᱥᱮ ᱪᱮᱫ
ᱦᱚᱭ ᱦᱮᱸ ᱢᱟ ᱟᱡᱚᱢᱚᱜ ᱠᱟᱱᱟ ᱞᱟ. ᱭ ᱵᱮᱱ
ᱟᱪᱪᱷᱟ ᱟᱵᱚ ᱡᱟᱦᱟᱸ ᱦᱟᱠᱳ ᱵᱚᱱ ᱡᱚᱢ ᱠᱚᱜᱮ ᱫᱚ ᱩᱱᱠᱩ ᱦᱟᱹᱠᱳᱣᱟᱜ ᱛᱤᱱ ᱛᱤᱱ ᱛᱤᱱᱟᱹᱜ ᱛᱤᱱ ᱫᱤᱱ ᱛᱮᱠᱚ ᱦᱟᱨᱟᱜ ᱜᱮᱭᱟ
ᱛᱚ ᱜᱚᱝᱠᱮ ᱱᱚᱣᱟ ᱫᱚ ᱵᱟᱰᱟᱭ ᱛᱮ ᱵᱟᱹᱪᱩᱜᱼᱟ ᱛᱚ ᱜᱚᱝᱠᱮ
ᱟᱪᱪᱷᱟ ᱚᱱᱟ ᱫᱚ ᱟᱹᱞᱤᱧ ᱞᱤᱧ ᱢᱮᱛᱟ ᱵᱤᱱ ᱠᱟᱱᱟ ᱩᱱᱠᱩ ᱫᱚ ᱢᱤᱱᱤᱢᱟᱢ ᱩᱸ ᱯᱩᱱ ᱢᱚᱬᱮ ᱢᱟᱥ ᱛᱚ ᱞᱟᱜᱟᱜ ᱜᱮᱭᱟ ᱟᱪᱪᱷᱟ ᱜᱚᱝᱠᱮ ᱱᱚᱣᱟ ᱞᱟᱦᱟ ᱟᱞᱤᱧ ᱞᱤᱧ ᱟᱸᱡᱚᱢ ᱠᱟᱫᱟ ᱡᱮ ᱟᱵᱤᱱ ᱩᱱᱠᱩ ᱡᱮ ᱠᱳᱭ ᱦᱟᱹᱠᱩ ᱵᱤᱱ ᱪᱟᱥᱮᱫ ᱠᱚ ᱛᱟᱦᱮᱸ
ᱦᱳᱭ
ᱩᱱᱠᱩ ᱫᱚ ᱚᱠᱟᱞᱮᱠᱟ ᱵᱤᱱ ᱪᱟᱥᱮᱫ ᱠᱚ ᱛᱟᱦᱮᱸᱜ ᱠᱟᱹᱴᱤᱡ ᱞᱟᱹᱭ ᱠᱮᱢᱟᱵᱤᱱ ᱟᱹᱰᱤ ᱱᱟᱯᱟᱭ ᱠᱚᱜᱼᱟ
ᱟᱫᱚ ᱢᱮᱠᱥᱤᱢᱟᱢ ᱪᱟᱥ ᱛᱮᱫᱚ ᱩᱱᱟᱹᱜ ᱠᱷᱚᱨᱪᱟ ᱫᱚ ᱵᱟᱪᱩᱜᱼᱟ ᱦᱳᱭ ᱥᱮ
ᱦᱳᱭ ᱟᱸᱡᱚᱢᱚᱜ ᱠᱟᱱᱟ ᱜᱚᱢᱠᱮ? ᱦᱮᱞᱳ ᱟᱸᱡᱚᱢᱚᱜ ᱠᱟᱱᱟ ᱜᱚᱝᱠᱮ? ᱦᱮᱞᱳ